ᱡᱚᱦᱟᱨ ᱜᱮ ᱦᱩ
ᱦᱮᱸ ᱡᱚᱦᱟᱨ ᱜᱤ ᱜᱚᱝᱠᱮ ᱟᱸᱡᱚᱢᱚᱜ ᱠᱟᱱᱟ᱾
ᱦᱳᱭ ᱦᱳᱭ ᱟᱸᱡᱚᱢᱚᱜ ᱠᱟᱱ ᱜᱮᱭᱟ ᱫᱤᱭᱮ ᱪᱮᱫ ᱠᱚ ᱪᱤᱠᱠᱟ ᱵᱟᱲᱟ ᱦᱩᱭᱩᱜ ᱠᱟᱱᱟ᱾
ᱦᱮᱸ ᱮᱠᱷᱚᱱ ᱫᱚ ᱫᱩᱲᱩᱵ ᱵᱟᱲᱟ ᱦᱩᱭᱩᱜᱼᱟ ᱟᱨ ᱟᱵᱮᱱ ᱛᱟᱦᱞᱮ ᱪᱮᱫ ᱵᱤᱱ ᱪᱮᱠᱟᱫᱟ᱾
ᱦᱟᱞᱳ
ᱦᱳᱭ ᱦᱳᱭ ᱦᱳᱭ ᱟᱸᱡᱚᱢᱚᱜ ᱠᱟᱱᱟ ᱤᱧ ᱫᱚ ᱛᱷᱚᱲᱟ ᱨᱩᱣᱟᱹ ᱠᱩ ᱡᱚᱴᱟᱣ ᱠᱟᱫᱤᱧᱟ ᱫᱤᱭᱟᱧ ᱜᱤᱛᱤᱡ ᱟᱠᱟᱱᱟ᱾
ᱟᱪᱪᱷᱟ ᱮᱠᱷᱚᱱ ᱛᱟᱦᱚᱞᱮ ᱨᱟᱱ ᱫᱚ ᱨᱟᱱ ᱦᱮᱸ ᱨᱟᱱ ᱠᱚ ᱦᱟᱛᱟᱣ ᱵᱟᱲᱟ ᱦᱩᱭ ᱟᱠᱟᱱᱟ ᱥᱮ ᱵᱟᱝ?
ᱦᱳᱭ ᱦᱳᱭ ᱨᱟᱱ ᱠᱚ ᱦᱟᱛᱟᱣ ᱵᱟᱲᱟ ᱦᱩᱭ ᱠᱟᱱᱟ ᱡᱚᱢᱲᱟ
ᱦᱮᱸ ᱫᱟᱠᱟ ᱠᱩᱧ ᱡᱚᱢ ᱵᱟᱲᱟ ᱠᱮᱫᱟ᱾
ᱟᱪᱪᱷᱟ
ᱟᱪᱪᱷᱟ ᱛᱚ ᱪᱚᱞᱚ ᱢᱤᱫᱴᱮ ᱥᱟᱛᱟᱢ ᱪᱮᱛᱟᱢ ᱜᱟᱞᱢᱟᱨᱟᱣ ᱞᱤᱜᱤᱧ ᱥᱮ ᱟ
ᱦᱮᱸ ᱟᱪᱪᱷᱟ ᱴᱷᱤᱠ ᱜᱮᱭᱟ ᱮ ᱦᱳᱭ ᱦᱳᱭ
ᱟᱪᱪᱷᱟ ᱴᱷᱤᱠ ᱜᱮᱭᱟ ᱴᱷᱤᱠ ᱜᱮᱭᱟ ᱛᱟᱦᱞᱮ᱾ ᱮ ᱛᱚ ᱟᱪᱪᱷᱟ ᱟᱢᱜᱮ ᱞᱟᱹᱭ ᱢᱮ᱾
ᱦᱮᱸ ᱱᱚᱜᱼᱚᱭ ᱡᱮ ᱟᱸ ᱱᱚᱣᱟ ᱡᱮ ᱱᱚᱜᱼᱚᱭ ᱵᱷᱟᱭᱨᱟᱥ ᱨᱩᱣᱟᱹ᱾ ᱢᱟᱱᱮ ᱯᱮ ᱫᱤᱱ ᱛᱷᱮᱠᱮ ᱡᱟᱦᱟᱸ ᱨᱩᱣᱟᱹ ᱦᱩᱭᱩᱜ ᱠᱟᱱᱟ᱾
ᱦᱮᱸ
ᱚᱱᱟ ᱨᱩᱣᱟᱹ ᱨᱮ ᱮ ᱚᱱᱟ ᱚᱱᱟ ᱨᱩᱣᱟᱹ ᱡᱟᱛᱮ ᱵᱟᱝ ᱞᱟᱜᱟᱜ ᱟᱢᱴᱷᱮᱜ ᱚᱱᱟ ᱞᱟᱹᱜᱤᱫ ᱟᱢ ᱪᱮᱜ ᱠᱚᱢ ᱪᱤᱠᱟ ᱞᱮᱠᱟᱪ ᱟᱢ ᱴᱷᱮᱜ ᱚᱱᱟ ᱨᱩᱣᱟᱹ ᱵᱟᱝ ᱦᱤᱡᱩᱜᱼᱟ᱾ ᱛᱷᱳᱲᱟ ᱱᱚᱣᱟᱢ ᱞᱟᱹᱭ ᱞᱮᱠᱷᱟᱱ
ᱮᱵᱟᱨ ᱩᱱᱟᱹᱜ ᱫᱚ ᱢᱟᱱᱮ ᱮᱠᱫᱚᱢ ᱤᱧ ᱞᱟᱹᱜᱤᱫ ᱫᱚ ᱮᱴᱟᱜᱱᱟᱜ ᱟᱨᱠᱤ ᱚᱠᱟ ᱞᱮᱠᱟ ᱠᱟᱛᱮ ᱟᱢᱮᱢ ᱢᱟᱱᱮ ᱨᱩᱣᱟᱹᱨᱮᱢ ᱯᱟᱲᱟᱣ ᱠᱟᱱᱟ ᱚᱱᱟ ᱠᱟᱹᱴᱤᱜ ᱮᱢ ᱞᱟᱹᱭ ᱞᱮᱠᱷᱟᱱ ᱛᱟᱦᱚᱞᱮ ᱤᱧ ᱠᱟᱹᱴᱤᱡ ᱞᱟᱹᱭ ᱫᱟᱲᱮᱜᱼᱟ᱾
ᱦᱚᱭ ᱦᱚᱭ ᱛᱚ ᱤᱧ ᱫᱚ ᱨᱩᱣᱟᱹᱨᱤᱧ ᱯᱟᱲᱟᱣ ᱠᱟᱱᱟ᱾ ᱦᱳᱭ ᱦᱳᱭ ᱞᱟᱹᱭᱫᱟᱹᱧ ᱤᱧ ᱫᱚ ᱨᱩᱣᱤᱧ ᱦᱳᱭ ᱞᱟᱹᱭᱫᱟᱹᱧ᱾
ᱦᱩᱸ
ᱦᱮᱞᱳ ᱟᱸ ᱤᱧᱤᱧ ᱞᱟᱹᱭ ᱮᱫᱟ᱾
ᱦᱳᱭ ᱡᱮ ᱱᱚᱝᱠᱟ ᱫᱟᱜ ᱨᱤᱧ ᱫᱚᱦᱚ ᱞᱮᱱᱟ ᱢᱤᱫ ᱫᱤᱱ ᱧᱤᱫᱟᱹ ᱵᱮᱞᱟ ᱚᱲᱟᱜ ᱠᱷᱚᱡ ᱨᱩᱣᱟᱹᱲ ᱦᱮᱡ ᱡᱚᱠᱷᱚᱡ ᱩᱱ ᱚᱠᱛᱚ ᱟᱫᱚ ᱯᱚᱨᱮᱨ ᱫᱤᱱ, ᱟᱫᱚ ᱯᱚᱨᱮᱨ ᱫᱤᱱ ᱧᱤᱫᱟᱹ ᱥᱮᱜ ᱢᱚᱴᱟᱢᱩᱴᱤ ᱮᱠᱴᱟ ᱫᱩᱴᱟ ᱥᱮᱫ ᱠᱷᱚᱱ ᱨᱩᱣᱟᱹ ᱡᱚᱴᱟᱣ ᱠᱟᱫᱤᱧᱟ᱾
ᱟᱪᱪᱷᱟ ᱡᱚᱠᱷᱚᱱ ᱫᱟᱜ ᱨᱮᱢ ᱪᱟᱞᱟᱣ ᱞᱮᱱᱟ ᱛᱚᱠᱷᱚᱱ ᱠᱤ ᱟᱢ ᱨᱮᱱᱠᱳᱴ ᱮᱢ ᱦᱚᱨᱚᱜ ᱞᱮᱫᱟ?
ᱵᱟᱝ ᱵᱟᱝ, ᱨᱮᱱᱠᱳᱴ ᱵᱟᱧ ᱦᱚᱨᱚᱜ ᱠᱟᱫᱟ᱾
ᱟᱪᱪᱷᱟ
ᱦᱚᱭ ᱛᱚ ᱡᱚᱠᱷᱚᱱ ᱟᱫᱚ, ᱟᱫᱚ ᱛᱮᱦᱤᱧ ᱫᱚ ᱥᱟᱨᱟᱫᱤᱱ ᱜᱤᱛᱤᱡ ᱜᱮ ᱢᱤᱱᱟᱧ ᱠᱟᱫᱤᱧᱟ, ᱚᱠᱟ ᱥᱮᱜ ᱦᱚᱸ ᱵᱟᱹᱧ ᱪᱟᱞᱟᱣ ᱫᱟᱲᱮᱣ ᱠᱟᱫᱟ ᱟᱨ ᱪᱮᱜ ᱦᱚᱸ ᱵᱟᱹᱧ ᱪᱤᱠᱟ ᱫᱟᱲᱮᱣ ᱠᱟᱫᱟ᱾ ᱚᱻ ᱚᱱᱟᱜᱮ ᱟᱨᱠᱤ ᱥᱟᱨᱟᱫᱤᱱ, ᱟᱫᱚ ᱱᱚᱜ-ᱚᱭ ᱟᱭᱩᱵ ᱥᱮᱫ ᱛᱷᱚᱲᱟᱧ ᱪᱟᱞᱟᱣ ᱞᱮᱱᱟ᱾ ᱡᱚᱢᱟᱜ ᱠᱚ ᱟᱹᱜᱩ ᱛᱚ
ᱟᱪᱪᱷᱟ
ᱚᱱᱟᱜᱮ ᱛᱚ, ᱟᱢ ᱱᱚᱣᱟ ᱨᱮᱱᱟᱜ ᱯᱨᱚᱛᱤᱠᱟᱨ ᱨᱮᱱᱟᱜ ᱩᱯᱟᱭ ᱠᱚ ᱪᱮᱜ ᱠᱟᱱᱟ ᱞᱟᱹᱭ ᱫᱟᱲᱮᱭᱟ ᱠᱷᱟᱱᱮᱢ ᱛᱷᱚᱲᱟ?
ᱦᱮᱸ ᱛᱚ ᱡᱚᱛᱚ ᱠᱷᱚᱱᱟᱜ ᱢᱟᱲᱟᱝ ᱨᱮ ᱟᱢ ᱡᱟᱦᱟᱸ ᱠᱟᱹᱟᱢᱤ ᱦᱩᱭᱩᱜ ᱛᱟᱢᱟ, ᱚᱱᱟᱫᱚ ᱨᱟᱱᱠᱩ ᱦᱟᱛᱟᱣ ᱠᱟᱛᱮᱜ ᱢᱟᱱᱮ ᱮᱠᱪᱩᱭᱮᱞᱤ ᱯᱟᱹᱦᱤᱞ ᱫᱚ ᱵᱮᱥᱴ, ᱢᱟᱱᱮ ᱰᱟᱠᱛᱟᱨ ᱥᱮᱜ ᱪᱟᱞᱟᱜ ᱢᱮ, ᱦᱩᱸ ᱛᱚ ᱚᱸᱰᱮ ᱪᱟᱞᱟᱣ ᱠᱟᱛᱮᱜ ᱢᱟᱱᱮ ᱚᱱᱟ ᱨᱩᱣᱟᱹ ᱞᱟᱹᱜᱤᱫ ᱡᱟᱦᱟᱸ ᱮᱸ ᱨᱟᱱ ᱠᱩ, ᱚᱱᱟ ᱠᱩ ᱦᱟᱛᱟᱣ ᱢᱮ, ᱟᱨ ᱮᱠᱛᱳ ᱟᱢ ᱚᱱᱟ ᱥᱟᱶᱛᱮ ᱢᱟᱱᱮ, ᱵᱷᱟᱜᱤ ᱴᱷᱤᱠ ᱡᱚᱢ ᱢᱮ ᱞᱟᱦᱟ᱾ ᱡᱚᱢ ᱠᱟᱛᱮᱜ ᱨᱟᱱᱮᱢ ᱡᱚᱢᱟ, ᱟᱨᱠᱤ ᱦᱩᱸ ᱛᱚ ᱮᱵᱟᱨ ᱚᱱᱟ ᱨᱩᱣᱟᱹ ᱟᱸ ᱠᱷᱚᱱᱟᱜ ᱢᱟᱱᱮᱜ ᱨᱩᱣᱟᱹ ᱡᱮᱱᱚ ᱵᱟᱝ ᱦᱤᱡᱩᱜ, ᱚᱱᱟ ᱞᱟᱹᱜᱤᱜ ᱮᱢ ᱞᱟᱹᱭ ᱠᱟᱜ-ᱟ ᱥᱮ, ᱛᱟᱦᱞᱮ ᱦᱮᱸ ᱛᱚ ᱚᱱᱟ ᱞᱟᱹᱜᱤᱫᱧ ᱞᱟᱹᱭ ᱮᱫᱟ, ᱡᱮ ᱡᱚᱠᱷᱚᱱ ᱫᱟᱜ ᱨᱮᱢ ᱳᱰᱩᱝᱚᱜᱼᱟ ᱛᱚᱠᱷᱚᱱ ᱠᱟᱹᱴᱤᱡ ᱟᱻ ᱢᱟᱱᱮ,
ᱞᱟᱹᱭ ᱢᱮ?
ᱠᱟᱛᱮ ᱩᱰᱩᱜᱚᱜ ᱢᱮ ᱥᱮ ᱟᱨ ᱪᱷᱟᱛᱟ ᱟᱛᱮ ᱩᱰᱩᱜᱚᱜ ᱢᱮ ᱦᱮᱸᱥᱮ᱾ ᱵᱟᱨᱦᱮ ᱛᱮ᱾
ᱦᱚᱭ ᱦᱚᱭ
ᱟᱨ, ᱚᱱᱟ ᱥᱟᱶᱛᱮ ᱟᱻ ᱡᱩᱫᱤ ᱮᱻ ᱧᱤᱫᱟᱹ ᱵᱮᱲᱟ ᱠᱟᱹᱴᱤᱡ ᱨᱮᱭᱟᱲᱮᱢ ᱵᱩᱡᱮᱜᱼᱟ, ᱛᱟᱦᱚᱞᱮ ᱠᱷᱟᱱ ᱩᱭᱩ ᱯᱚᱴᱚᱢᱚᱜ ᱢᱮ ᱟᱨᱠᱤ ᱦᱮᱸ ᱥᱮ᱾
ᱦᱳᱭ ᱦᱳᱭ,
ᱦᱮ, ᱟᱨ ᱟᱨ ᱥᱮᱨᱚᱠᱚᱢ ᱫᱚ, ᱟᱻ ᱵᱟᱹᱧ ᱞᱟᱹᱭ ᱫᱟᱲᱮᱭᱟᱜ ᱠᱟᱱᱟ, ᱡᱩᱫᱤ
ᱟᱪᱪᱷᱟ ᱟᱪᱪᱷᱟ, ᱛᱟᱦᱚᱞᱮ ᱤᱧᱤᱧ ᱞᱟᱹᱭ ᱞᱮᱜᱮ ᱛᱷᱚᱲᱟ᱾
ᱟᱢ ᱜᱮ ᱞᱟᱹᱭ ᱛᱟᱞᱟᱝ ᱢᱮ,
ᱦᱳᱭ ᱦᱳᱭ, ᱛᱚ ᱱᱚᱣᱟ ᱡᱟᱦᱟᱸ ᱵᱷᱟᱭᱨᱟᱥ ᱨᱩᱣᱟᱹ, ᱯᱮᱫᱤᱱ ᱡᱟᱦᱟᱸ ᱛᱟᱦᱮᱱ ᱠᱟᱱᱟ ᱥᱚᱯᱛᱟᱨᱮ ᱯᱮ ᱫᱤᱱ ᱛᱟᱦᱮᱱ ᱠᱟᱱᱟ ᱱᱚᱣᱟ ᱨᱩᱣᱟᱹ ᱫᱚ᱾ ᱛᱚ ᱱᱚᱣᱟ ᱨᱩᱣᱟᱹ ᱞᱟᱹᱜᱤᱫ ᱡᱟᱦᱟᱸ ᱮᱱᱴᱤᱵᱟᱭᱨᱟᱥ ᱠᱚ ᱮᱢᱚᱜ ᱠᱟᱱᱟ ᱛᱚ ᱚᱱᱟ ᱮ ᱮᱱᱴᱤ ᱵᱷᱟᱭᱨᱟᱥ ᱫᱚ ᱧᱮᱞᱢᱮ ᱮᱱᱴᱤ ᱵᱷᱟᱭᱨᱟᱥ ᱫᱚ ᱛᱤᱱᱟᱹᱜ ᱵᱷᱟᱜᱤᱭᱟ, ᱩᱱᱟᱹᱜ ᱦᱚᱸ ᱠᱷᱟᱨᱟᱯᱟ᱾ ᱛᱚ ᱦᱚᱲᱢᱚᱭ ᱫᱩᱨᱵᱚᱞᱟ ᱛᱚ ᱱᱚᱣᱟ ᱫᱚ ᱢᱤᱫᱴᱮᱱ ᱢᱟᱱᱮ ᱵᱤᱥᱟᱠᱛᱚ ᱡᱤᱱᱤᱥ ᱠᱟᱱ ᱜᱮᱭᱟ ᱢᱮᱱᱠᱷᱟᱱ ᱦᱚᱲᱢᱚ ᱛᱟᱲᱟᱛᱟᱲᱤ ᱴᱷᱤᱠᱟ ᱠᱤᱱᱛᱩᱛ ᱛᱟᱭᱚᱢ ᱫᱟᱨᱟᱢᱮ ᱫᱩᱨᱵᱚᱞ ᱫᱟᱲᱮᱭᱟᱜ-ᱟ ᱾ ᱟᱨ ᱞᱚᱦᱚᱜ ᱟᱪᱷᱤᱢ ᱟᱨ ᱪᱮᱥᱴᱟ ᱦᱩᱭᱩᱜᱼᱟ ᱡᱮ ᱯᱩᱭᱞᱩ ᱡᱚᱠᱷᱚᱱ ᱯᱩᱭᱞᱩᱢ ᱞᱚᱦᱚᱫᱚᱜᱼᱟ ᱛᱚ ᱟᱢ ᱞᱚᱦᱚᱫ ᱯᱚᱨ ᱜᱮ ᱟᱢ ᱫᱚ
ᱦᱮᱸ
ᱰᱟᱹᱵᱽᱨᱟᱹᱜ ᱦᱩᱭᱩᱜ ᱛᱟᱢᱟ ᱛᱟᱦᱚᱞᱮ ᱠᱷᱟᱱ ᱚᱱᱟ ᱨᱮᱱᱟᱜ ᱡᱟᱦᱟᱸ ᱟᱸᱜᱵ ᱡᱟᱦᱟᱸ ᱚᱱᱟ ᱡᱟᱦᱟᱸ ᱫᱟᱜ ᱨᱮ ᱡᱟᱦᱟᱸ ᱤᱭᱟᱹ ᱠᱚ ᱢᱮᱥᱟ ᱢᱮᱱᱟᱜ ᱠᱟᱫᱟ ᱛᱚ ᱚᱱᱟ ᱟᱢᱟᱜ ᱦᱚᱲᱢᱚᱨᱮ ᱡᱟᱛᱮ ᱵᱟᱝ ᱵᱚᱞᱚᱜ ᱦᱳᱭ ᱛᱚ ᱚᱱᱟ ᱚᱱᱠᱟ ᱠᱟᱛᱮᱜ ᱦᱚᱸ ᱤᱭᱟᱹᱜᱼᱟ ᱟᱨ ᱮᱠᱷᱚᱱ ᱫᱚ ᱡᱮᱦᱮᱛᱩ ᱨᱤᱛᱩ ᱵᱚᱫᱚᱞᱚᱜ ᱠᱟᱱᱟ ᱟᱹᱵ ᱠᱷᱚᱨᱟ ᱠᱷᱚᱡ ᱵᱚᱨᱥᱟ ᱨᱮ ᱦᱟᱡᱩᱜ ᱠᱟᱱᱟ ᱛᱚ ᱵᱤᱥᱮᱥ ᱠᱟᱭᱛᱮ ᱱᱤᱛᱚᱜ ᱫᱚ ᱱᱚᱣᱟ ᱱᱚᱣᱟ ᱮᱠᱢᱟᱥ ᱫᱚ ᱯᱩᱨᱟᱹ ᱢᱟᱠᱥ ᱦᱚᱨᱚᱜ ᱦᱩᱭᱩᱜᱼᱟ ᱪᱮᱫᱟᱜ ᱡᱮ ᱟᱹᱵ ᱩᱸ ᱨᱤᱛᱩ ᱵᱚᱫᱚᱞ ᱞᱮᱱᱠᱷᱟᱡ ᱜᱮ ᱵᱷᱟᱭᱨᱟᱥ ᱫᱚ ᱡᱟᱹᱥᱛᱤ ᱠᱟᱭᱛᱮ ᱚᱴᱟᱝ ᱵᱟᱲᱟᱭᱟ ᱛᱚ ᱚᱱᱟ ᱠᱷᱟᱹᱛᱤᱨ ᱛᱮ ᱢᱟᱥᱠ ᱦᱚᱨᱚᱜ ᱦᱩᱭᱩᱜᱼᱟ᱾ ᱟᱨ ᱪᱮᱥᱴᱟ ᱦᱩᱭᱩᱜᱼᱟ ᱡᱮ ᱫᱟᱜ ᱨᱮ ᱞᱚᱦᱚᱫ ᱵᱟᱝ ᱦᱩᱭᱩᱜᱼᱟ ᱟᱨ ᱡᱚᱢ ᱧᱩ ᱨᱮᱦᱚᱸ ᱛᱷᱚᱲᱟ ᱫᱷᱮᱭᱟᱱ ᱮᱢᱟᱜ ᱦᱩᱭᱩᱜᱼᱟ
ᱚᱱᱟ ᱠᱚᱜᱮ ᱟᱨ ᱥᱳᱚᱢᱚᱭ ᱥᱳᱢᱚᱭ ᱟᱹᱜ ᱩᱵ ᱥᱳᱢᱚᱭ ᱥᱳᱢᱚᱭ ᱡᱩᱫᱤ ᱟᱸᱜ ᱡᱩᱫᱤ ᱨᱩᱣᱟᱹᱜ ᱠᱟᱱ ᱠᱷᱟᱡ ᱛᱟᱦᱚᱞᱮ ᱨᱟᱱ ᱠᱚ ᱡᱚᱢ ᱦᱩᱭᱩᱜᱼᱟ᱾ ᱛᱚ ᱱᱚᱜᱼᱚ ᱱᱚᱶᱟ ᱠᱚᱜᱮ ᱮᱠᱴᱩ ᱠᱟᱱᱟ
ᱟᱨᱚ ᱮᱠᱴᱩ ᱢᱟᱱᱮ ᱡᱩᱫᱤ ᱵᱟᱢ ᱵᱮᱥᱚᱜ ᱠᱟᱱᱟ ᱚᱱᱟ ᱨᱟᱱᱛᱮ ᱛᱟᱦᱞᱮ ᱠᱟᱹᱴᱤᱡ ᱵᱮᱥᱴ ᱰᱟᱠᱛᱟᱨ ᱴᱷᱮᱱ ᱫᱮᱠᱷᱟᱣ ᱢᱮ
ᱦᱳᱭ ᱦᱳᱭ ᱦᱳᱭ ᱦᱳᱭ ᱚᱱᱟᱢᱟ ᱠᱟᱱ ᱜᱮ ᱛᱟᱦᱚᱞᱮ ᱟᱢ ᱱᱚᱣᱟ ᱨᱩᱣᱟᱹᱛᱮ ᱟᱯᱮ ᱚᱲᱟᱜ ᱨᱮᱱ ᱥᱮ ᱡᱟᱦᱟᱸᱭ ᱠᱚ ᱟᱠᱨᱟᱱᱛᱚ ᱠᱟᱱᱟ
ᱦᱩᱸ ᱦᱮᱞᱳ
ᱦᱳᱭ ᱢᱮᱱᱫᱟᱹᱧ ᱱᱚᱣᱟ ᱨᱩᱣᱟᱹᱛᱮ ᱠᱤ ᱟᱯᱮ ᱚᱲᱟᱜ ᱨᱮᱱ ᱥᱮ ᱡᱟᱦᱟᱸᱭ ᱠᱚ ᱟᱠᱨᱟᱱᱛᱚ ᱠᱟᱱᱟ
ᱮᱠᱷᱚᱱ ᱟᱯᱟᱛᱚᱛᱚ ᱱᱚᱣᱟ ᱨᱩᱣᱟᱹᱛᱮ ᱚᱠᱚᱭ ᱦᱚᱸ ᱵᱟᱠᱚ ᱟᱠᱨᱟᱱᱛᱚ ᱠᱟᱱᱟ ᱥᱮᱨᱚᱠᱚᱢ ᱛᱚ ᱦᱮᱸ ᱠᱤᱪᱷᱩ ᱠᱤᱪᱷᱩ ᱢᱟᱱᱮ ᱡᱮᱢᱚᱱ ᱢᱮᱫ ᱟᱨᱟᱜᱚᱜ ᱠᱟᱱᱟ ᱢᱤᱫᱴᱮᱱ ᱛᱚ ᱚᱱᱠᱟᱱ ᱨᱩᱣᱟᱹᱛᱮ ᱢᱤᱫ ᱵᱟᱨ ᱦᱚᱲ ᱠᱩ ᱢᱟᱱᱮ ᱟᱠᱨᱟᱱᱛᱚ ᱠᱟᱱᱟ ᱠᱚ ᱡᱮᱞᱮᱠᱟ ᱢᱳᱵᱟᱭᱤᱞ ᱧᱮᱞ ᱠᱷᱟᱹᱛᱤᱨ ᱛᱮ ᱰᱷᱮᱨ ᱦᱮᱸᱥᱮ ᱛᱚ ᱱᱚᱝᱠᱟ ᱞᱚᱦᱚᱫ ᱠᱟᱨᱚᱱ ᱛᱮᱛᱚ ᱥᱮᱨᱚᱠᱚᱢ ᱫᱚ ᱮᱠᱷᱚᱱ
ᱦᱮᱸ
ᱵᱷᱟᱭᱨᱟᱥ ᱨᱳᱜᱽ ᱵᱟ ᱵᱷᱟᱭᱨᱟᱥ ᱨᱩᱣᱟᱹ ᱥᱮᱨᱚᱠᱚᱢ ᱫᱚ ᱵᱟᱝ ᱧᱮᱞᱚᱜ ᱠᱟᱱᱟ ᱱᱚᱛᱮ ᱫᱚ ᱟᱨ ᱚᱱᱛᱮ ᱟᱢ ᱡᱟᱦᱟᱸ ᱥᱮᱫ ᱨᱮ ᱢᱮᱱᱟᱜ ᱢᱮᱭᱟ ᱚᱱᱛᱮ ᱠᱤ ᱟᱨᱦᱚᱸ ᱚᱱᱠᱟᱱ ᱢᱟᱱᱮ ᱯᱮᱥᱮᱱ ᱠᱚ ᱢᱮᱱᱟᱜ ᱠᱚᱣᱟ ᱡᱮ ᱵᱷᱟᱭᱨᱟᱥ ᱨᱳᱜ ᱛᱮ ᱟᱠᱨᱟᱱᱛ
ᱚ ᱦᱳᱭ ᱦᱳᱭ ᱢᱮᱱᱟᱜ ᱠᱚᱜᱮᱭᱟ ᱱᱚᱣᱟ ᱫᱚ ᱟᱹᱰᱤ ᱟᱭᱢᱟ ᱜᱮ ᱢᱮᱱᱟᱜ ᱠᱚᱣᱟ ᱢᱚᱬᱮ ᱜᱚᱴ ᱢᱚᱬᱮ ᱦᱚᱲ ᱨᱮ ᱵᱟᱨ ᱦᱚᱲ ᱫᱚ ᱢᱮᱱᱟᱜ ᱠᱚ ᱜᱮᱭᱟ ᱱᱚᱝᱠᱟ ᱠᱟᱛᱮᱜ ᱛᱚ ᱱᱚᱣᱟ ᱨᱮᱱᱟᱜ ᱯᱨᱚᱵᱵᱽ ᱢᱟᱱᱮ ᱚᱫᱠᱟᱝᱥᱚ ᱛᱚ ᱦᱚᱲ ᱜᱮ ᱱᱚᱣᱟ ᱨᱮᱱᱟᱜ ᱡᱟᱦᱟᱸ ᱵᱷᱟᱭᱨᱟᱥ ᱡᱚᱲᱤᱛᱚ ᱨᱳᱜᱽ ᱛᱚ ᱱᱚᱣᱟ ᱫᱚ ᱧᱟᱢᱮᱫ ᱠᱚ ᱜᱮᱭᱟ ᱛᱚ ᱱᱚᱣᱟ ᱡᱟᱦᱟᱸ ᱨᱤᱛᱩ ᱯᱚᱨᱤᱵᱚᱨᱛᱚᱱ ᱚᱠᱛᱚ ᱨᱮ ᱢᱚᱸᱡᱽ ᱛᱮ ᱥᱟᱵᱫᱷᱟᱱ ᱛᱮ ᱛᱟᱦᱮᱱ ᱦᱩᱭᱩᱜᱼᱟ ᱚᱱᱟᱜᱮ ᱵᱟᱝ ᱠᱷᱟᱡ ᱫᱚ ᱚᱯᱟᱨ ᱧᱟᱢ ᱢᱮ ᱜᱮᱭᱟ ᱟᱨ ᱟᱨ ᱟᱹᱰᱤ ᱟᱸᱴ ᱦᱚᱲᱢᱚᱭ ᱞᱟᱸᱜᱟᱭᱟ ᱾ ᱛᱚ ᱱᱚᱶᱟ ᱜᱮ ᱛᱷᱚᱲᱟ ᱫᱷᱮᱭᱟᱱ ᱢᱟᱜ ᱦᱩᱭᱩᱜᱼᱟ ᱾
ᱛᱟᱦᱚᱞᱮ ᱮᱸᱻ ᱛᱤ ᱦᱤᱧ ᱡᱮ ᱱᱚᱣᱟ ᱵᱷᱟᱭᱨᱟᱥ ᱟᱢ ᱟᱢᱮᱢ ᱞᱟᱹᱭ ᱠᱮᱜᱼᱟ ᱡᱮ ᱢᱟᱱᱮ ᱵᱟᱨ ᱫᱤᱱ ᱫᱷᱚᱨᱮ ᱵᱷᱟᱭᱨᱟᱥ ᱧᱟᱢ ᱠᱟᱜ ᱢᱮᱭᱟ ᱦᱮᱸᱥᱮ ᱾
ᱦᱚᱭ ᱦᱚᱭ ᱵᱟᱨ ᱫᱤᱱ ᱫᱚ ᱵᱟᱝ ᱢᱟᱱᱮ ᱧᱤᱫᱟᱹ ᱠᱚᱥᱮᱜ ᱧᱟᱢ ᱠᱟᱫᱤᱧᱟ ᱠᱷᱩᱜ ᱨᱩᱣᱟᱹ ᱾ ᱛᱚ ᱛᱤᱧ ᱥᱟᱨᱟ ᱫᱤᱱ ᱛᱟᱦᱮᱸ ᱠᱟᱱᱟ ᱾
ᱟᱪᱪᱷᱟ ᱾ ᱛᱚ ᱧᱤᱫᱟᱹ ᱥᱮᱫ ᱧᱟᱢ ᱢᱟᱱᱮ ᱧᱟᱢ ᱟᱠᱟᱫ ᱢᱮᱭᱟ ᱵᱷᱟᱭᱨᱟᱥ ᱦᱮᱸ ᱾ ᱛᱚ ᱟᱸᱻ ᱟᱸ ᱟᱢ ᱥᱮᱛᱟᱜ ᱵᱮᱲᱟ ᱠᱤ ᱢᱟᱱᱮ ᱮᱠᱫᱚᱢ ᱞᱟᱸᱜᱟ ᱜᱮᱢ ᱵᱩᱡᱮᱫ ᱛᱟᱦᱮᱸ ᱾
ᱦᱚᱭ ᱦᱚᱭ ᱦᱚᱭ ᱯᱩᱨᱟᱹ ᱞᱟᱸᱜᱟ ᱜᱮ ᱠᱳᱱᱳ ᱦᱚᱲᱢᱚ ᱠᱚ ᱵᱟᱹᱧ ᱞᱟᱲᱟᱣ ᱫᱟᱲᱤᱜ ᱠᱟᱱ ᱛᱟᱦᱮᱱᱟ ᱾
ᱛᱚ ᱥᱮᱛᱟᱜ ᱵᱮᱲᱟ ᱵᱮᱨᱮᱫ ᱠᱟᱛᱮ ᱠᱤ ᱢᱟᱱᱮ ᱟᱢ ᱡᱟᱦᱟᱸ ᱵᱨᱮᱠᱯᱷᱟᱥᱴ ᱚᱱᱟᱢ ᱠᱚᱨᱟᱣ ᱠᱟᱜ ᱜᱮᱭᱟ ᱥᱮ ᱠᱚᱨᱟᱣ ᱞᱮᱫᱟᱢ ᱥᱮ ᱵᱟᱝ?
ᱦᱚᱭ ᱦᱚᱭ ᱵᱨᱮᱠᱯᱷᱟᱥᱴ ᱫᱚ ᱵᱟᱹᱧ ᱤᱥᱠᱤᱯ ᱠᱟᱫᱟ ᱚᱱᱟ ᱦᱚᱸᱧ ᱠᱚᱨᱟᱣ ᱠᱟᱜ ᱜᱮᱭᱟ ᱾
ᱚᱱᱟ ᱵᱨᱮᱠᱯᱷᱟᱥᱴ ᱟᱞᱚᱢ ᱤᱥᱠᱤᱯᱟ ᱟᱨ ᱚᱱᱟ ᱥᱟᱶ ᱥᱟᱶ ᱛᱮ ᱡᱩᱫᱤ ᱟᱢ ᱥᱩᱨ ᱥᱩᱯᱩᱨ ᱨᱮ ᱡᱩᱫᱤ ᱜᱟᱛᱮ ᱠᱚ ᱢᱮᱱᱟᱜ ᱛᱟᱢᱟ ᱡᱮᱞᱮᱠᱟ ᱚᱱᱤ ᱚᱵᱷᱤᱡᱤᱛ ᱮᱠᱷᱚᱱ ᱢᱮᱱᱟᱭ ᱠᱮᱫᱤᱭᱟ ᱦᱮᱸ᱾ ᱛᱚ ᱩᱦ ᱩᱱᱤᱜ ᱠᱟᱹᱴᱤᱯ ᱡᱟ ᱢᱟᱱᱮ ᱠᱷᱚᱵᱚᱨᱟᱭ ᱢᱮ ᱡᱮ ᱦᱮᱸ ᱱᱚᱝᱠᱟ ᱨᱩᱣᱟᱹ ᱟᱨ ᱢᱟᱱᱮ ᱨᱩᱣᱟᱹ ᱨᱮ ᱢᱮᱱᱟᱜ ᱢᱮᱭᱟ ᱦᱮᱸ ᱡᱩᱫᱤ ᱵᱟᱝ ᱵᱟᱲᱟᱭᱟᱭ ᱛᱟᱦᱚᱞᱮ ᱠᱷᱟᱱ ᱠᱚᱞᱟᱭ ᱢᱮ ᱾ ᱦᱚᱲᱮ ᱡᱮᱦᱩᱛᱩ ᱩᱱᱤ ᱥᱩᱨ ᱨᱮ ᱢᱮᱱᱟᱭ ᱠᱮᱫᱮᱭᱟ ᱦᱮᱸ ᱾
ᱩᱱᱤᱫᱚ ᱩᱱᱤᱜᱮ ᱵᱟᱲᱟᱭ ᱜᱮᱭᱟᱭ ᱟᱫᱚ ᱩᱱᱤᱜᱮ ᱨᱟᱱ ᱠᱚᱫᱚᱭ ᱟᱹᱜᱩᱫᱤᱧ ᱛᱟᱦᱮᱸᱱᱟ ᱛᱚ ᱩᱱᱤ ᱞᱟᱦᱟᱜᱤᱧ ᱯᱷᱳᱱ ᱩᱱᱤ ᱩᱱᱤ ᱛᱞᱤᱧ ᱜᱮᱞᱤᱧ ᱪᱟᱞᱟᱣ ᱞᱮᱱᱟ ᱰᱚᱠᱴᱚᱨ ᱴᱷᱮᱱ ᱫᱚ ᱨᱟᱱ ᱟᱹᱜᱩ ᱛᱚ ᱚᱱᱟᱜᱮ ᱟᱨᱠᱤ ᱦᱚᱭ ᱦᱚᱭ ᱾
ᱮᱵᱟᱨ ᱮᱠᱪᱩᱭᱮᱞᱤ ᱡᱟᱦᱟᱸ ᱜᱟᱛᱮ ᱥᱩᱨ ᱨᱮ ᱢᱮᱱᱟᱭ ᱠᱮᱫᱮᱭᱟ ᱩᱱᱤ ᱥᱟᱶ ᱠᱟᱹᱴᱤᱡ ᱟᱹᱻ ᱢᱟᱱᱮ ᱚᱱᱟ ᱠᱚ ᱪᱚᱨᱪ ᱞᱟᱹᱭ ᱞᱟᱹᱭ ᱟᱭ ᱢᱮ ᱾ ᱡᱮᱦᱩᱛᱩ ᱡᱩᱫᱤ ᱵᱟ ᱟ ᱟᱢ ᱴᱷᱮᱱ ᱡᱩᱫᱤ ᱵᱟᱭ ᱪᱟᱞᱟᱜ ᱠᱟᱱᱟ ᱩᱱᱤ ᱦᱮᱸ ᱛᱟᱦᱚᱞᱮ ᱠᱷᱟᱱ ᱫᱚ ᱢᱟᱱᱮ ᱟᱹᱻ ᱠᱟᱹᱴᱤᱡ ᱩᱱᱤ ᱦᱚᱸ ᱵᱟᱭ ᱵᱟᱲᱟᱭ ᱫᱟᱲᱮᱭᱟᱜᱼᱟ ᱡᱮ ᱟᱢ ᱚᱠᱟ ᱞᱮᱠᱟ ᱢᱮᱱᱟᱜ ᱢᱮᱭᱟ ᱦᱮᱸᱥᱮ ᱾ ᱛᱚ ᱵᱟᱲᱟᱭ ᱦᱚᱪᱚ ᱞᱟᱹᱜᱤᱫ ᱠᱟᱹᱴᱤᱡ ᱞᱟᱹᱭᱟᱭ ᱢᱮ ᱡᱮ ᱦᱮᱸ ᱱᱚᱝᱠᱟᱱ ᱯᱨᱚᱵᱞᱮᱢ ᱾ ᱛᱚ ᱩᱱᱤ ᱦᱚᱸ ᱢᱟᱱᱮ ᱜᱚᱲᱚᱭ ᱮᱢᱮᱭᱟ ᱮᱢᱱᱤ ᱛᱮᱦᱚᱸ ᱴᱷᱤᱠ ᱜᱮᱭᱟ ᱾
ᱦᱚᱭ ᱦᱚᱭ ᱾
ᱛᱚᱻ ᱧᱮᱞ ᱢᱮ ᱚᱱᱟ ᱨᱟᱱ ᱠᱩ ᱠᱟᱹᱴᱤᱡ ᱵᱮᱥ ᱴᱷᱮᱜ ᱴᱟᱭᱤᱢ ᱴᱟᱭᱤᱢ ᱛᱮ ᱡᱚᱢ ᱢᱮ ᱟᱨ ᱚᱱᱟ ᱵᱮᱥᱚᱜ ᱞᱟᱹᱜᱤᱫ ᱠᱟᱹᱴᱤᱡ ᱟᱢ ᱢᱟᱱᱮ ᱵᱟᱦᱨᱮ ᱥᱮᱜ ᱠᱟᱹᱴᱤᱡ ᱟᱞᱚ ᱢᱟᱱᱮ ᱠᱚᱢ ᱜᱤ ᱩᱰᱩᱝᱚᱜ
ᱦᱚᱭ ᱦᱚᱭ ᱾
ᱛᱚ ᱡᱩᱫᱤ ᱫᱟᱠᱟ ᱠᱩ ᱢᱟᱱᱮ ᱡᱚᱢᱟᱜ ᱡᱚᱢᱟᱜ ᱡᱤᱱᱤᱥ ᱠᱚ ᱡᱩᱫᱤ ᱚᱰᱟᱨ ᱜᱟᱱᱚᱜ ᱠᱷᱟᱱ ᱛᱟᱦᱚᱞᱮ ᱚᱰᱟᱨ ᱢᱮ ᱾ ᱴᱷᱤᱠ ᱜᱮᱭᱟ ᱛᱚ ᱦᱮᱸ ᱛᱚ ᱵᱟᱨᱦᱮ ᱠᱟᱹᱴᱤᱡ ᱠᱚᱢ ᱩᱸᱰᱩᱠ ᱦᱩᱭᱩᱜ ᱛᱟᱢᱟ ᱛᱚ ᱵᱟᱨ ᱯᱮ ᱫᱤᱱ ᱠᱟᱹ ᱴᱤᱡ ᱢᱟᱱᱮ ᱠᱚᱥᱴᱚ ᱦᱩᱭᱩᱜ ᱛᱟᱢᱟ ᱟᱹᱻ ᱛᱚᱵᱮ ᱠᱟᱹᱴᱤᱡ ᱢᱟᱱᱟᱣ ᱵᱟᱛᱟᱣ ᱠᱟᱛᱮᱜ ᱢᱟ ᱟᱢ ᱮᱸᱻ ᱢᱚᱸᱡᱽ ᱛᱮ ᱡᱚᱢ ᱵᱟᱲᱟ ᱠᱟᱛᱮᱫ ᱨᱟᱱ ᱠᱩ‌ ᱮᱻ ᱡᱚᱢ ᱢᱮ ᱴᱷᱤᱠ ᱜᱮᱭᱟ ᱾ ᱛᱚ ᱤᱧᱟᱹᱜ ᱢᱚᱱᱮᱛᱮ ᱢᱟᱱᱮ ᱚᱱᱟ ᱫᱚ ᱵᱮᱥᱚᱜ ᱟᱢ᱾ ᱢᱤᱫ ᱵᱟᱨ ᱫᱤᱱ ᱛᱮᱜᱮ ᱴᱷᱤᱠᱜᱭᱟ ᱦᱮᱸ ᱦᱩᱸ᱾ ᱮᱠᱷᱚᱱ ᱦᱮᱸ ᱮᱠᱷᱚᱱ ᱫᱚ ᱵᱟᱨ ᱯᱮ ᱫᱤᱱ ᱫᱚ ᱢᱟᱱᱮ ᱠᱟᱹᱴᱤᱡ ᱞᱟᱸᱜᱟ ᱜᱮᱢ ᱵᱩᱡᱟ᱾
ᱦᱩᱸ ᱦᱳᱭ ᱦᱳᱭ᱾ ᱛᱚ ᱱᱚᱣᱟᱜᱤ ‌ᱛᱟᱦᱮᱸ ᱠᱟᱱᱟ ᱛᱮᱦᱮᱸᱧᱟᱜ ᱴᱚᱯᱤᱠ ᱨᱮᱭᱟᱜ ᱠᱟᱛᱷᱟ ᱨᱮᱱᱟᱜ ᱤᱭᱟᱹ ᱫᱚ᱾ ᱛᱚ ᱟᱫᱚ
ᱟᱹᱰᱤ ᱱᱟᱯᱟᱭ ᱟᱢᱟᱜ ᱮᱸᱜ ᱟᱢᱟᱜ ᱡᱟᱦᱟᱸ ᱯᱨᱚᱵᱞᱮᱢ ᱛᱟᱦᱮᱸ ᱢᱟᱱᱮ ᱢᱮᱱᱟᱜ ᱛᱟᱢᱟ ᱚᱱᱟᱢ ᱥᱮᱭᱟᱨ ᱠᱮᱜᱼᱟ, ᱟᱹᱰᱤ ᱢᱚᱸᱪ ᱤᱧ ᱵᱩᱡ ᱠᱮᱭᱟ ᱡᱮ ᱦᱮᱸ ᱵᱟᱲᱟᱭ ᱧᱟᱢ ᱠᱤᱫᱟᱹᱧ ᱡᱮ ᱟᱢ ᱚᱠᱟ ᱞᱮᱠᱟ ᱢᱮᱱᱟᱜ ᱢᱮᱭᱟ ᱟᱨᱠᱤ᱾ ᱴᱷᱤᱠ ᱜᱮᱭᱟ?
ᱛᱚ ᱚᱱᱠᱟ ᱜᱮ ᱮᱸᱜ ᱱᱚᱣᱟ ᱨᱩᱣᱟᱹ ᱞᱟᱹᱜᱤᱫ ᱫᱚ ᱮᱸᱜ
ᱛᱟᱦᱚᱞᱮ
ᱪᱮᱥᱴᱟᱭᱟᱵᱚᱱ ᱡᱮ ᱵᱟᱵᱩ ᱨᱩᱣᱟᱹᱜ ᱢᱟ ᱪᱮᱫᱟᱜ ᱡᱮ ᱨᱩᱣᱟᱹ ᱞᱮᱱᱠᱷᱟᱱ ᱠᱷᱟᱱ ᱫᱚ ᱠᱚᱥᱴᱚ ᱧᱟᱢᱚᱜ
ᱟᱨ ᱟᱢ ᱟᱢ ᱠᱟᱹᱴᱤᱡ ᱢᱟᱠᱥ ᱦᱚᱨᱚᱜ ᱢᱮ ᱵᱟᱲᱟᱭ ᱛᱟᱦᱚᱞᱮ ᱦᱩᱸ ᱛᱟᱦᱞᱮ ᱢᱟᱱᱮ ᱚᱱᱟ ᱵᱷᱟᱭᱨᱟᱥ ᱟᱸ ᱢᱟᱱᱮ ᱞᱟᱹᱭ ᱟᱠᱩ ᱤᱧᱤᱧ ᱟᱸᱡᱚᱢ ᱠᱟᱫᱟ ᱢᱟᱱᱮ ᱤᱧᱦᱚᱸ ᱰᱟᱠᱛᱟᱨ ᱫᱚ ᱵᱟᱝ ᱠᱟᱹᱱᱟᱹᱧ ᱴᱷᱤᱠ ᱜᱮᱭᱟ, ᱛᱚ ᱟᱸᱡᱚᱢ ᱛᱮᱜᱮ ᱟᱨ ᱠᱤ ᱞᱟᱹᱭᱟᱢ ᱠᱟᱱᱟ, ᱦᱮᱸ ᱡᱟᱦᱟᱸ ᱟᱸᱡᱚᱢ ᱠᱟᱛᱮᱜ ᱡᱟᱦᱟᱸ ᱮᱠᱥᱯᱮᱨᱤᱭᱮᱱᱥ ᱦᱮᱡ ᱟᱠᱟᱱᱟ ᱴᱷᱤᱠᱜᱮᱭᱟ᱾ ᱛᱚ ᱚᱱᱟᱛᱤᱧ ᱞᱟᱹᱭᱟᱢ ᱠᱟᱱᱟ ᱡᱮ ᱢᱟᱠᱥ ᱡᱚᱫᱤᱢ ᱦᱚᱨᱚᱜᱟ ᱛᱟᱦᱞᱮ ᱟᱢ ᱯᱚᱠᱠᱷᱮ ᱜᱮ ᱢᱟᱱᱮ ᱵᱮᱥᱚᱜᱼᱟ ᱚᱱᱟ ᱫᱚ᱾ ᱟᱸ ᱪᱮᱫᱟᱜ ᱥᱮ ᱮᱸ ᱚᱱᱟ ᱵᱷᱟᱭᱨᱟᱥ ᱠᱚ ᱢᱟᱱᱮ ᱢᱟᱱᱮ ᱮᱴᱟᱜ ᱦᱚᱲ ᱴᱷᱮᱱ ᱟᱨᱠᱤ ᱵᱟᱝ ᱤᱭᱟᱹᱜᱼᱟ ᱦᱮᱸ ᱪᱟᱞᱟᱜᱼᱟ ᱟᱨᱠᱤ᱾
ᱦᱳᱭ ᱦᱳᱭ᱾
ᱡᱩᱫᱤ ᱢᱟᱠᱥ ᱦᱚᱨᱚᱜᱟ ᱛᱟᱦᱚᱞᱮ ᱟᱨᱚ ᱩᱥᱟᱹᱨᱟᱢ ᱵᱮᱥᱚᱜᱼᱟ ᱯᱟᱥᱮᱡ ᱚᱱᱠᱟᱧ ᱢᱚᱱᱮᱭᱫᱟ᱾
ᱦᱳᱭ ᱦᱳᱭ ᱦᱳᱭ ᱦᱳᱭ ᱟᱹᱰᱤ ᱟᱭᱢᱟ ᱥᱟᱨᱦᱟᱣ᱾ ᱛᱚ ᱠᱟᱛᱷᱟ ᱫᱚ ᱱᱚᱰᱮ ᱜᱮᱞᱟᱝ ᱢᱩᱪᱟᱹᱫᱟ ᱪᱮᱫᱟᱜ ᱡᱮ ᱴᱟᱭᱤᱢ ᱦᱚᱸ ᱦᱩᱭᱱᱟ᱾
ᱴᱷᱤᱠ ᱜᱮᱭᱟ ᱴᱷᱤᱠ ᱜᱮᱭᱟ ᱟᱹᱰᱤ ᱟᱣᱢᱟ ᱥᱟᱨᱦᱟᱣ᱾